ᱦᱟᱞᱳ᱾
ᱦᱮᱸ᱾
ᱟᱲᱟᱝ ᱟᱸᱡᱚᱢᱚᱜ ᱠᱟᱱ ᱜᱮᱭᱟ᱾
ᱦᱮᱸ ᱟᱸᱡᱚᱢᱚᱜ ᱠᱟᱱ ᱜᱮᱭᱟ, ᱟᱢ ᱜᱮᱢ ᱟᱸᱡᱚᱢᱮᱫ ᱠᱟᱱᱟ ᱥᱮ ᱵᱟᱝ?
ᱤᱧ ᱱᱚᱜᱼᱚᱭ ᱱᱤᱛᱚᱜ ᱢᱟ ᱱᱟᱯᱟᱭ ᱜᱮᱤ ᱟᱸᱡᱚᱢᱮᱫ ᱠᱟᱱ᱾ᱟᱫᱚ ᱱᱚᱝᱠᱟ ᱜᱮ ᱟᱸᱡᱚᱢ ᱞᱮᱱᱠᱷᱟᱱ ᱢᱩᱪᱟᱹᱫ ᱫᱷᱟᱨᱤᱡ ᱜᱮ ᱴᱷᱤᱠᱚᱜᱼᱟ᱾
ᱦᱮᱸ᱾
ᱪᱮᱫ ᱪᱤᱠᱟᱹᱭ ᱦᱩᱭᱩᱜ ᱠᱟᱱᱟ ᱛᱚᱵᱮ?
ᱪᱮᱫ ᱪᱤᱠᱟᱹᱭ ᱦᱩᱭᱩᱜ ᱠᱟᱱᱟ ᱱᱤᱛᱚᱜ, ᱫᱩᱲᱩᱵ ᱤᱠᱱᱟᱜ ᱧᱤᱫᱟᱹ ᱵᱮᱞᱟ ᱠᱟᱱᱛᱮ᱾
ᱦᱩᱸ᱾ ᱟᱨ
ᱞᱟᱭᱤᱱ ᱮ ᱫᱟᱹᱲ ᱠᱟᱫᱟ ᱟᱫᱚ, ᱚᱱᱟ ᱞᱟᱭᱤᱱ ᱤᱱᱛᱡᱟᱨ ᱦᱩᱭᱩᱜ ᱠᱟᱱᱟ᱾ ᱛᱤᱱ ᱡᱚᱠᱷᱮᱡ ᱦᱤᱡᱩᱜᱼᱟ, ᱵᱟᱝ ᱦᱤᱡᱩᱜᱼᱟ᱾ ᱛᱷᱚᱲᱟ ᱜᱟᱹᱨᱢᱤ ᱢᱳᱥᱳᱢᱛᱚ ᱩᱫᱽᱜᱟᱹᱨ ᱜᱮ ᱵᱩᱡᱷᱟᱹᱜ ᱠᱟᱱᱟ᱾ ᱟᱫᱚ ᱚᱱᱟᱛᱮ ᱴᱨᱚᱪ ᱢᱟᱨᱥᱟᱞ ᱛᱮᱜᱮ ᱫᱩᱲᱩᱵ ᱦᱩᱭ ᱟᱠᱟᱱᱟ᱾ ᱚᱱᱟ ᱞᱟᱭᱤᱱ ᱨᱮᱭᱟᱜ ᱤᱱᱛᱮᱡᱟᱨ ᱦᱩᱭᱩᱜ ᱠᱟᱱᱟ᱾ ᱛᱚᱵᱮ ᱟᱹᱱᱤᱡ ᱯᱟᱝᱠᱷᱟ ᱠᱚ ᱪᱟᱹᱞᱩᱜᱼᱟ᱾ ᱛᱷᱚᱲᱟ ᱢᱮᱫ ᱠᱚ ᱵᱟᱝ ᱡᱟᱯᱤᱫ ᱯᱤᱫ ᱚᱱᱟ ᱩᱫᱽᱜᱟᱹᱨ ᱤᱭᱟᱹᱛᱮ᱾
ᱦᱮᱸ᱾ ᱟᱫᱚ ᱦᱟᱹᱴᱭᱟᱹ ᱵᱟᱹᱴᱭᱟᱹ ᱟᱯᱮᱥᱮᱫ ᱫᱚ ᱪᱮᱫᱮ ᱞᱮᱠᱟ ᱢᱮᱱᱟᱜᱼᱟ ᱵᱚᱞᱮ? ᱟᱞᱮᱥᱮᱫ ᱡᱚᱠᱷᱚᱱᱮᱢ ᱧᱮᱞᱟ ᱛᱚ ᱟᱞᱮᱥᱮᱫ ᱫᱚ ᱟᱹᱰᱤ ᱠᱟᱡᱟᱠ ᱜᱮ ᱦᱟᱹᱴᱭᱟᱹ ᱠᱚᱫᱚ ᱠᱚ ᱢᱮᱱᱟᱜᱼᱟ, ᱟᱨ ᱢᱮᱱ ᱠᱷᱟᱢ ᱫᱤᱱᱟᱹᱢ ᱫᱤᱱ ᱦᱟᱹᱴᱭᱟᱹ ᱦᱩᱭᱩᱜᱼᱟ ᱚᱠᱟ ᱵᱟᱝ ᱚᱠᱟᱨᱮ? ᱪᱚᱞᱚ ᱱᱤᱭᱟᱹ ᱟᱰᱮᱯᱟᱥᱮ ᱫᱚ᱾ ᱛ ᱟᱯᱮᱥᱮᱫ ᱚᱱᱠᱟ ᱦᱩᱭᱩᱜᱼᱟ᱾
ᱦᱮᱸ ᱟᱞᱮᱥᱮᱫ ᱦᱚᱸ ᱦᱟᱹᱰᱤᱭᱟᱹ ᱵᱟᱹᱴᱤᱭᱟᱹ ᱦᱩᱭᱩᱜ ᱜᱮᱭᱟ᱾ ᱟᱫᱚ ᱫᱤᱱᱟᱹᱢ ᱜᱮ ᱦᱟᱹᱴᱤᱡ ᱫᱚ ᱚᱱᱮ ᱠᱚ ᱢᱮᱱ ᱞᱮᱠᱷᱟᱱ, ᱫᱤᱱᱟᱹᱢ ᱜᱮ ᱦᱟᱹᱛᱟᱣ ᱫᱤᱱᱟᱹᱢ ᱜᱮ ᱦᱩᱭᱩᱜ ᱦᱟᱹᱴᱤᱭᱟᱹ ᱫᱚ ᱟᱞᱮ ᱥᱩᱨ ᱥᱩᱨ ᱛᱮᱫᱚ ᱢᱟᱱᱮ, ᱯᱮ ᱫᱤᱱ ᱤᱭᱟᱹ ᱦᱩᱭᱩᱜ ᱠᱟᱱᱟ᱾ ᱯᱩᱱ ᱫᱤᱱ ᱥᱩᱨᱥᱟᱹ ᱦᱟᱹᱴᱤᱭᱟᱹ ᱯᱩᱱ ᱫᱤᱱ ᱦᱩᱭᱩᱜ ᱠᱟᱱᱟ᱾ ᱟᱫᱚ ᱡᱟᱦᱟᱸ ᱴᱷᱮᱡ ᱦᱟᱹᱴᱤᱡ ᱟᱢ ᱡᱮᱥᱮ ᱛᱮᱦᱮᱧ ᱫᱤᱥᱚᱢ ᱠᱟᱱᱟ᱾ ᱟᱫᱚ ᱛᱤᱦᱤᱧ ᱨᱮᱱᱟᱜ ᱜᱟᱯᱟ ᱦᱚᱸ ᱦᱟᱹᱴᱤᱭᱟᱹ ᱦᱩᱭᱩᱜᱼᱟ᱾ ᱛᱚ ᱯᱷᱮᱨ ᱢᱤᱫ ᱫᱤᱱ ᱜᱟᱱ ᱵᱟᱫᱚᱜᱼᱟ, ᱯᱷᱮᱨ ᱢᱮᱭᱟᱝ ᱦᱚᱸ ᱦᱩᱭᱩᱜᱼᱟ᱾ ᱯᱷᱮᱨ ᱢᱤᱫ ᱫᱤᱱ ᱜᱟᱱ ᱵᱟᱫᱚᱜᱼᱟ, ᱮᱱᱨᱟᱭ ᱦᱚᱸ ᱦᱩᱭᱩᱜᱼᱟ᱾ ᱢᱟᱱᱮ ᱟᱞᱮ ᱥᱩᱨ ᱨᱮ ᱟᱞᱮ ᱵᱚᱜᱚᱞ ᱨᱮ᱾ ᱦᱟᱹᱴᱤᱭᱟᱹ ᱦᱩᱭᱩᱜ ᱠᱟᱱᱟ ᱯᱩᱱ ᱫᱤᱱ᱾ ᱟᱫᱚ ᱚᱱᱟ ᱦᱟᱹᱴᱭᱟᱹ ᱠᱚᱨᱮ ᱜᱮ ᱥᱚᱵᱽᱡᱤ ᱛᱚᱵᱡᱤ ᱠᱤᱨᱤᱧ ᱦᱩᱭᱩᱜ ᱠᱟᱱᱟ᱾ᱤᱱᱟᱹ ᱜᱮ ᱛᱮ ᱠᱤᱨᱤᱧ ᱫᱚᱦᱚ ᱵᱟᱞᱮ ᱠᱤᱨᱤᱧ ᱫᱚᱦᱚᱭᱟᱜᱼᱟ᱾ ᱡᱟᱦᱟᱱᱟᱜ ᱜᱮ ᱡᱚᱢ ᱡᱤᱱᱤᱥ ᱠᱚ, ᱢᱟᱱᱮ ᱪᱟᱞᱟᱜ ᱢᱮ᱾ ᱢᱟᱨᱠᱮᱴ ᱠᱚ ᱥᱩᱨ ᱜᱮᱛᱮ, ᱢᱟᱱᱮ ᱪᱟᱞᱟᱜ ᱢᱮ ᱚᱱᱮ ᱚᱱᱠᱟ ᱢᱤᱫ ᱫᱤᱱ ᱵᱟᱫ᱾ ᱥᱮ ᱚᱠᱟ ᱫᱚ ᱫᱤᱱᱟᱢ ᱦᱚᱸ᱾ ᱪᱟᱞᱟᱜ ᱢᱮ ᱦᱟᱛᱟᱣ ᱟᱹᱜᱩᱭ ᱢᱮ, ᱡᱟᱦᱟᱱᱟᱜ ᱜᱮ ᱢᱟᱱᱮ ᱛᱟᱡᱟ ᱧᱚᱜ ᱥᱟᱢᱟᱱ ᱜᱮ᱾ ᱧᱟᱢᱚᱜᱼᱟ, ᱟᱨ ᱦᱟᱛᱟᱣ ᱠᱟᱛᱮᱫ ᱚᱲᱟᱜ ᱨᱮᱢ ᱟᱹᱜᱩ ᱞᱮᱠᱷᱟᱡ ᱟᱫᱚ ᱫᱚᱦᱚ ᱠᱟᱛᱮᱜᱼᱟ ᱚᱱᱟ ᱫᱚ ᱛ ᱜᱚᱥᱚ ᱢᱚᱥ ᱟ ᱛᱚ᱾
ᱚᱱᱠᱟ ᱠᱟᱱ ᱜᱮᱭᱟ, ᱟᱨ ᱟᱞᱮ ᱥᱟᱶ ᱡᱚᱠᱷᱚᱱᱮᱢ ᱧᱮᱞᱟ ᱛᱚ ᱟᱹᱰᱤ ᱠᱟᱡᱟᱠ ᱜᱮ ᱦᱟᱹᱴᱭᱟᱹ ᱫᱚ ᱦᱩᱭᱩᱜᱼᱟ᱾ ᱟᱨ ᱦᱟᱹᱴᱭᱟᱹᱨ ᱨᱮ ᱟᱹᱰᱤ ᱰᱷᱮᱨ ᱚᱱᱠᱟᱱᱟᱜ ᱥᱟᱢᱟᱱ ᱠᱚ, ᱟᱹᱜᱩ ᱠᱟᱜᱼᱟ ᱡᱮ, ᱟᱢ ᱟᱹᱰᱤ ᱢᱚᱛᱞᱚᱵᱮ ᱮᱢ ᱪᱟᱞᱟᱜᱼᱟ ᱛᱟᱦᱚᱞ ᱠᱷᱟᱱ ᱫᱚ᱾ ᱛᱤᱱᱟᱹᱜ ᱦᱚᱲᱟᱜ ᱨᱮᱭᱟᱜ ᱥᱟᱢᱟᱱ ᱢᱮᱱᱟᱜᱼᱟ ᱛᱤᱱᱟᱹᱜ ᱩᱛᱩ ᱨᱮ ᱥᱟᱢᱟᱱ ᱢᱮᱱᱟᱜᱼᱟ? ᱥᱮ ᱛᱤᱱᱟᱹᱜ ᱵᱚᱞᱮ ᱢᱮᱱ ᱠᱮᱭᱟ ᱱᱮᱛᱟᱨ ᱢᱟ ᱠᱤᱪᱨᱤᱡ ᱦᱚᱸ ᱠᱟᱹᱴᱤᱡ ᱢᱟᱹᱴᱤᱡ ᱦᱟᱹᱴᱤᱭᱟᱹ ᱨᱮ ᱦᱚᱸ ᱟᱹᱰᱤ ᱜᱮ ᱡᱟᱹᱥᱛᱤ ᱠᱚ ᱟᱹᱜᱩ ᱠᱟᱜᱼᱟ᱾ ᱵᱚᱞᱮ ᱡᱚᱛᱚ ᱞᱮᱠᱟᱱ ᱥᱟᱢᱟᱱ᱾ ᱟᱨ ᱥᱟᱹᱵᱽᱡᱤ ᱞᱮᱠᱟᱛᱮᱢ ᱧᱮᱞ ᱞᱮᱠᱷᱟᱱ ᱫᱚ ᱡᱚᱛᱚ ᱞᱮᱠᱟᱱᱟᱜ ᱥᱟᱹᱵᱽᱡᱤ ᱧᱟᱢᱚᱜᱼᱟ, ᱟᱞᱮ ᱥᱮᱫ ᱨᱮᱫᱚ᱾ ᱟᱫᱚ ᱟᱯᱮᱥᱮᱫ ᱵᱚᱞᱮ ᱦᱟᱹᱴᱤᱭᱟᱹ ᱠᱚᱨᱮ ᱪᱮᱫ ᱞᱮᱠᱟ ᱚᱱᱠᱟᱱᱟᱜ ᱥᱟᱹᱵᱽᱡᱤ ᱧᱟᱢᱚᱜᱼᱟ ᱵᱚᱞᱮ ᱚᱱᱠᱟ ᱦᱟᱦᱟᱲᱟ? ᱥᱮᱢ ᱢᱮᱱ ᱠᱮᱭᱟ ᱟᱹᱰᱤ ᱥᱤᱵᱤᱞ ᱥᱤᱵᱤᱞᱟᱜ ᱥᱟᱹᱵᱽᱡᱤ ᱠᱚ ᱟᱲᱟᱜ ᱠᱩ
ᱦᱟᱸ ᱦᱟᱸᱲᱟᱜ ᱞᱮᱠᱟᱱᱟᱜ ᱥᱟᱹᱵᱽᱡᱤ ᱫᱚ ᱛᱮᱦᱮᱱ ᱪᱮᱫ ᱧᱟᱢᱚᱜᱼᱟ ᱚᱱᱟ ᱥᱟᱹᱵᱽᱡᱤ ᱨᱮ ᱢᱟᱡᱟ ᱦᱮᱱᱟᱜᱼᱟ᱾ ᱱᱤᱛᱚᱜ ᱢᱳᱥᱚᱢ ᱦᱤᱥᱟᱹᱵ ᱛᱮ ᱥᱟᱹᱵᱽᱡᱤ ᱦᱚᱸ ᱦᱩᱭᱩᱜᱚᱜ ᱠᱟᱱᱟ ᱛᱚ ᱟᱫᱚ ᱱᱤᱛᱚᱜ ᱫᱚ ᱱᱟᱣᱟ ᱥᱟᱹᱵᱽᱡᱤ ᱫᱚ ᱨᱟᱠᱟᱵ ᱠᱟᱱᱟ ᱡᱮᱥᱮ ᱠᱤ ᱦᱚᱛᱚᱫ, ᱠᱚ ᱠᱟᱨᱞᱟ, ᱠᱚ ᱛᱚ ᱥᱟᱹᱨᱩ ᱦᱩᱸ ᱥᱟᱹᱨᱩ ᱨᱟᱠᱟᱵ ᱠᱟᱱᱟ ᱚᱱᱟ ᱜᱤ ᱟᱨ ᱢᱤᱫᱴᱟᱝ ᱚᱱᱟ ᱦᱟᱦᱟᱲᱟ ᱡᱤᱱᱤᱥ ᱫᱚᱧ ᱧᱮᱞᱮᱫ ᱠᱟᱱᱟ ᱚᱱᱟ ᱫᱟᱨᱮᱯᱤᱸᱰᱟᱹ ᱫᱟᱨᱮ ᱯᱤᱸᱰᱟᱹ ᱱᱟᱸᱜ ᱱᱤᱭᱟᱹ ᱱᱤᱱᱟ. ᱜ ᱢᱟᱨᱟᱝ ᱜᱩᱞᱟᱹᱴ ᱜᱮ ᱡᱚᱜ-ᱟ ᱚᱱᱟ ᱟᱢᱲᱟ ᱠᱷᱚᱡ ᱞᱟᱹᱴᱩ ᱧᱚᱜ᱾ ᱥᱟᱹᱯᱟᱹᱨᱤ ᱞᱮᱠᱟ ᱡᱚᱜ-ᱟ᱾ ᱟᱫᱚ ᱚᱱᱟ ᱦᱚᱸ ᱟᱹᱰᱤ ᱥᱤᱵᱤᱞ ᱜᱮᱭᱟ ᱡᱚᱛᱚ ᱜᱤ ᱦᱮᱸ ᱡᱮᱭᱥᱮ ᱱᱤᱛᱚᱜ ᱫᱚ ᱚᱱᱟ ᱥᱤᱛᱩᱝ ᱦᱚ ᱦᱚᱛᱚᱫ ᱱᱤᱛᱩᱜ ᱦᱚᱛᱚᱫ ᱧᱟᱢᱚᱜ ᱠᱟᱱᱟ ᱛᱚ ᱱᱚᱣᱟ ᱡᱤᱞᱤᱧ ᱧᱚᱜ ᱵᱚᱞ ᱧᱚᱜ ᱟᱫᱚ ᱚᱱᱟ ᱱᱤᱛᱚᱜ ᱩᱫᱽᱜᱟᱹᱨ ᱠᱟᱱ ᱛᱮᱫᱚ ᱥᱤᱛᱩᱝ ᱠᱟᱱ ᱛᱮᱫᱚ ᱚᱱᱟ ᱦᱚᱛᱚᱫ ᱠᱚ ᱡᱚᱢ ᱵᱚᱞᱮ ᱢᱚᱡᱽ ᱛᱟᱦᱮᱱᱟ ᱦᱚᱲᱢᱚ ᱠᱚ ᱨᱮᱭᱟᱲ ᱛᱟᱦᱮᱱᱚᱜ-ᱟ᱾
ᱟᱸ ᱚᱱᱠᱟ ᱠᱟᱱ ᱜᱮᱭᱟ ᱟᱫᱚ ᱦᱩᱸ ᱟᱹᱰᱤ ᱱᱟᱯᱟᱭ ᱟᱞᱮ ᱥᱮᱱᱟᱜ ᱦᱟᱹᱴᱭᱟ. ᱵᱟᱡᱟᱨ ᱡᱚᱠᱷᱚᱱᱮᱢ ᱧᱮᱞᱟ ᱛᱚ ᱚᱱᱟ ᱦᱚᱸ ᱟᱹᱰᱤ ᱱᱟᱯᱟᱭ ᱜᱮᱭᱟ ᱡᱚᱛᱚᱣᱟᱜ ᱜᱮ ᱛᱟᱦᱮᱱᱟ᱾ ᱚᱠᱟᱢ ᱢᱮᱱ ᱠᱮᱫ ᱠᱟᱨᱞᱟ ᱯᱚᱴᱚᱞ ᱟᱹᱞᱩ ᱡᱷᱤᱸᱜᱟᱹ ᱱᱚᱣᱟ ᱠᱚᱦᱚᱸ ᱛᱟᱦᱮᱱ ᱜᱮᱭᱟ ᱟᱨ ᱚᱱᱟ ᱥᱟᱶ ᱥᱟᱶᱛᱮ ᱟᱭᱢᱟ ᱞᱮᱠᱟᱱ ᱟᱲᱟᱜ ᱠᱚᱠᱚ ᱮᱢᱟᱣᱟᱜ-ᱟ ᱵᱚᱞᱮ ᱫᱚᱦᱚ ᱠᱟᱜ-ᱟ ᱠᱚ ᱢᱮᱱ ᱠᱟᱛᱮᱫ ᱫᱚ ᱱᱮᱛᱟᱨ ᱫᱚ ᱦᱟᱸᱜ ᱚᱱᱟ ᱜᱟᱹᱫᱷᱟᱹᱨᱤ ᱜᱟᱹᱫᱷᱟᱹᱨᱤ ᱦᱚᱸᱠᱚ ᱤᱭᱟᱹ ᱵᱟᱲᱟᱭ ᱜᱮᱭᱟ᱾ ᱱᱮᱛᱟᱨ ᱜᱟᱹᱫᱷᱟᱹᱨᱤ ᱪᱟᱥ ᱦᱩᱭᱩᱜ ᱠᱟᱱ ᱜᱮᱭᱟ ᱥᱮ ᱟᱹᱰᱤ ᱠᱚᱢ ᱜᱮ ᱵᱚᱞᱮ ᱟᱨ ᱚᱱᱟ ᱵᱟᱫᱽ ᱠᱟᱛᱮᱫ ᱚᱠᱟ ᱦᱟᱸᱜ ᱧᱮᱞᱚᱜᱚᱜ ᱠᱟᱱᱟ ᱚᱱᱟ ᱤᱭᱟᱹ ᱪᱮᱫ ᱠᱚ ᱢᱮᱛᱟᱜ-ᱟ᱾ ᱚᱱᱟ ᱮᱴᱟᱜ ᱮᱴᱟᱜ ᱟᱲᱟᱜ ᱞᱟᱹᱞᱪᱟᱹ ᱟᱲᱟᱜ ᱠᱩ ᱪᱮᱫ ᱠᱩ ᱱᱚᱣᱟ ᱠᱚᱦᱚᱸ ᱠᱚ ᱟᱹᱠᱷᱨᱤᱧ ᱜᱮᱭᱟ᱾ ᱟᱨ ᱱᱮᱛᱟᱨ ᱫᱚ ᱵᱟᱡᱟᱨᱮᱢ ᱪᱟᱞᱟᱜ-ᱟ ᱛᱚ ᱩᱞ ᱫᱚ ᱧᱟᱢᱚᱜ ᱜᱮᱭᱟ ᱦᱟ ᱨᱮᱠᱽ ᱠᱟᱹᱴᱤᱡ ᱢᱟᱹᱴᱤᱡ ᱦᱟᱹᱴᱭᱟᱹᱨᱤᱧ ᱧᱮᱞ ᱠᱮᱫᱟ ᱵᱚᱞᱮ ᱩᱞ᱾ ᱠᱳ ᱟᱹᱠᱨᱤᱧ ᱜᱮᱭᱟ ᱟᱫᱚ ᱟᱯᱮ ᱥᱮᱫ ᱟᱨ ᱪᱮᱫ ᱠᱚ ᱠᱚ ᱟᱹᱠᱨᱤᱧᱟ? ᱚᱱᱠᱟ ᱵᱚᱞᱮ ᱡᱮᱥᱮ ᱢᱤᱫ ᱫᱷᱚᱢᱤᱧ ᱪᱟᱞᱟᱣ ᱞᱮᱱᱟ᱾ ᱵᱚᱞᱮ ᱟᱱᱛᱮ ᱟᱯᱮ ᱥᱮᱱᱟᱜ ᱥᱮ ᱚᱠᱟ ᱥᱮᱱᱟᱜ ᱠᱟᱱᱟ ᱢᱤᱫᱴᱮᱡ ᱦᱟᱹᱴᱤᱭᱟᱹ ᱛᱚ ᱚᱸᱰᱮ ᱫᱚ ᱟᱹᱰᱤ ᱦᱟᱦᱟᱲᱟ ᱡᱤᱱᱤᱥ ᱚᱱᱠᱟᱧ ᱧᱮᱞ ᱢᱮᱱ ᱠᱟᱛᱮᱫ ᱫᱚ ᱚᱱᱟ ᱡᱷᱤᱝᱜᱩᱨ ᱠᱩ ᱪᱮᱫ ᱠᱩᱠᱩ ᱢᱮᱛᱟᱜ ᱠᱟᱱᱟ᱾ ᱚᱱᱟ ᱟᱹᱰᱤ ᱡᱟᱹᱥᱛᱤ ᱠᱩ ᱫᱚᱠᱟᱱ ᱵᱟᱲᱟᱣ ᱠᱟᱜ-ᱟ᱾ ᱛᱚ ᱟᱯᱮ ᱥᱮᱫ ᱚᱱᱠᱟᱱᱟᱜ ᱢᱮᱱᱟᱜ ᱜᱮᱭᱟ ᱥᱮ ᱟᱨ ᱪᱮᱫ ᱠᱚ ᱢᱮᱱᱟᱜ-ᱟ ᱚᱱᱠᱟᱱᱟᱜ ᱡᱤᱱᱤᱥ?
ᱦᱮᱱᱟᱜ ᱜᱮᱭᱟ ᱟᱞᱮ ᱥᱮᱫ ᱦᱚᱸ ᱟᱹᱰᱤ ᱡᱟᱹᱥᱛᱤ ᱡᱷᱤᱸᱜᱩᱨ ᱠᱚ ᱠᱚ ᱫᱚᱠᱟᱱᱟ᱾ ᱢᱩᱴᱷᱟᱹ ᱠᱟᱛᱮᱫ ᱡᱮᱭᱥᱮ ᱠᱤ ᱡᱷᱤᱸᱜᱩᱨ ᱫᱚ ᱵᱩᱨᱩ ᱨᱮ ᱦᱩᱭᱩᱜᱚᱜ ᱠᱟᱱᱟ᱾ ᱵᱩᱨᱩ ᱨᱮ ᱦᱩᱭᱩᱜ ᱠᱟᱱᱟ ᱚᱱᱟ ᱠᱩ ᱜᱮᱫ ᱟᱹᱜᱩᱭᱮᱫᱟ᱾ ᱜᱮᱫ ᱟᱹᱜᱩ ᱠᱟᱛᱮᱫ ᱦᱟᱹᱴᱭᱟᱹ ᱨᱮ ᱠᱩ ᱫᱚᱠᱟᱱ ᱠᱚ ᱞᱟᱜᱟᱣ ᱫᱟ᱾ ᱟᱫᱚ ᱚᱱᱟ ᱫᱚ ᱠᱤᱞᱳ ᱦᱤᱥᱟᱹᱵ ᱛᱮᱫᱚ ᱵᱟᱠᱚ ᱟᱹᱠᱷᱨᱤᱧᱮᱫ ᱠᱟᱱᱟ ᱚᱱᱟᱫᱚ ᱯᱮᱭᱟ, ᱯᱩᱱᱭᱟ ᱚᱱᱟ ᱯᱩᱱᱭᱟ, ᱢᱚᱬᱮ ᱜᱚᱴᱮᱡ ᱰᱟᱹᱨ ᱛᱚᱞ ᱢᱤᱫᱴᱮᱡ ᱠᱟᱛᱮ ᱠᱚ ᱟᱹᱠᱷᱨᱤᱧ ᱫᱟ ᱵᱤᱥ ᱴᱟᱠᱟ ᱛᱤᱥ ᱴᱟᱠᱟ ᱚᱱᱠᱟ ᱚᱱᱟ ᱦᱤᱥᱟᱹᱵ ᱡᱮᱥᱮ ᱦᱟᱱᱟ ᱠᱟᱨᱞᱟ, ᱯᱚᱴᱚᱞ ᱠᱚᱫᱚ ᱦᱟᱸ ᱦᱟᱛᱟᱣᱟ ᱢᱟᱱᱮ ᱠᱤᱞᱳ ᱛᱮᱭ ᱮᱢᱟᱢᱟ ᱵᱤᱥ ᱴᱟᱠᱟ ᱛᱤᱥ ᱴᱟᱠᱟ ᱠᱤᱞᱳ ᱟᱨ ᱚᱱᱟ ᱫᱚ ᱢᱟᱱᱮ ᱢᱩᱴᱷᱟᱹ ᱴᱷᱤᱠ ᱠᱟᱜ ᱠᱟᱱᱟ ᱠᱚ
ᱟᱪᱪᱷᱟ᱾
ᱵᱩᱴᱟᱹ ᱴᱷᱤᱠ ᱠᱟᱛᱮ ᱠᱚ ᱟᱠᱷᱨᱤᱧᱮᱫ ᱠᱟᱱᱟ ᱟᱫᱚ ᱥᱤᱵᱤᱞ ᱜᱮᱭᱟ ᱚᱱᱟ ᱦᱚᱸ ᱢᱚᱡᱽ ᱜᱮ ᱢᱮᱱᱟᱠᱚ ᱵᱚᱞᱮ
ᱛᱷᱚᱲᱟ ᱮᱠᱮᱱᱟᱜ ᱮᱢ ᱩᱛᱩᱭ ᱠᱷᱟᱡ ᱫᱚ ᱛᱷᱚᱲᱟ ᱵᱟᱵᱟᱫ ᱢᱟᱪᱷᱟ ᱵᱩᱡᱷᱟᱹᱜᱼᱟ ᱢᱚᱪᱟ ᱠᱚ ᱚᱱᱟ ᱟᱢ ᱡᱚᱡᱚ ᱞᱟᱜᱟᱣᱟᱢ ᱾ ᱢᱟᱱᱮ ᱠᱷᱟᱴᱴᱟ ᱡᱚᱡᱚ ᱡᱤᱱᱤᱥ ᱞᱟᱜᱟᱣ ᱵᱟᱲᱟ ᱟᱫᱚ ᱟᱹᱰᱤ ᱥᱤᱵᱤᱞ ᱾
ᱟᱪᱪᱷᱟ ᱟᱫᱚ ᱚᱱᱟ ᱡᱷᱤᱸᱜᱩᱨ ᱫᱚ ᱪᱟᱥ ᱟᱠᱩ ᱥᱮ ᱵᱚᱞᱮ ᱟᱡᱛᱮ ᱡᱟᱱᱟᱢᱚᱜ-ᱟ ᱚᱱᱟ ᱵᱩᱨᱩ ᱨᱮ ᱥᱮ ᱵᱚᱞᱮ ᱦᱚᱲ ᱠᱚ ᱪᱟᱥ ᱠᱟᱜᱼᱟ ᱚᱱᱟ ᱫᱚ?
ᱡᱷᱤᱸᱜᱩᱨ ᱫᱚ ᱪᱟᱥ ᱫᱚ ᱵᱟᱠᱩ ᱪᱟᱥᱟ ᱚᱱᱟ ᱫᱚ ᱪᱮᱫ ᱞᱮᱠᱟ ᱟᱵᱩ ᱥᱮᱫ ᱡᱮᱥᱮ ᱯᱤᱰᱟᱹ ᱯᱤᱰᱟᱹ ᱚᱱᱟ ᱫᱟ ᱯᱤᱰᱟᱹ ᱛᱮ ᱪᱮᱫ ᱞᱮᱠᱟ ᱫᱟᱨᱮᱜ ᱠᱟᱱᱟ ᱢᱟᱱᱮ ᱡᱟᱦᱟᱸ ᱛᱮᱜ ᱢᱟᱱᱮ ᱚᱠᱟ ᱠᱚᱨᱮ ᱮᱛᱮᱜ ᱦᱮᱱᱟᱜᱼᱟ ᱚᱸᱰᱮ ᱜᱮ ᱫᱟᱨᱮᱜᱼᱟ ᱚᱱᱟ ᱫᱚ ᱾ ᱟᱫᱚ ᱪᱟᱥ ᱫᱚ ᱵᱟᱠᱚ ᱞᱟᱜᱟᱣᱟ ᱡᱷᱤᱸᱜᱩᱨ ᱫᱚ ᱚᱱᱟ ᱫᱚᱦᱚᱸ ᱟᱡ ᱛᱮᱜᱮ ᱫᱟᱨᱮᱜᱼᱟ ᱵᱩᱨᱩ ᱨᱮ ᱪᱮᱫ ᱞᱮᱠᱟ ᱩᱫ ᱡᱮᱭᱥᱮ ᱠᱤ ᱯᱟᱛ ᱯᱟᱞᱦᱟ ᱩᱫ ᱚᱱᱟ ᱵᱤᱨ ᱩᱫ, ᱵᱤᱨ ᱩᱫ ᱪᱮᱫ ᱞᱮᱠᱟ ᱥᱚᱢᱚᱭ ᱦᱩᱭ ᱞᱮᱱᱠᱷᱟᱱ ᱟᱡ ᱛᱮᱜᱮ ᱢᱟᱱᱮ ᱡᱟᱹᱱᱟᱢᱚᱜᱼᱟ, ᱦᱩᱭᱩᱜᱼᱟ ᱟᱫᱚ ᱚᱱᱟ ᱡᱷᱤᱝᱜᱩᱨ ᱦᱚᱸ ᱚᱱᱠᱟ ᱜᱮ ᱟᱡ ᱛᱮᱜᱮ ᱥᱚᱢᱚᱭ ᱦᱩᱭ ᱞᱮᱱᱠᱷᱟᱡ ᱟᱡ ᱛᱮᱜᱮ ᱡᱟᱹᱱᱟᱢ ᱠᱟᱛᱮᱫ ᱫᱟᱨᱮ ᱨᱟᱠᱟᱵᱼᱟ ᱦᱟᱨᱟᱜᱼᱟ ᱟᱨᱟᱜ ᱵᱟᱦᱟ ᱛᱮ ᱾
ᱦᱮᱸ ᱟᱨ ᱚᱱᱟ ᱚᱠᱟ ᱩᱫ ᱮᱢ ᱢᱮᱱᱠᱮᱫᱟ ᱟᱫᱚ ᱚᱱᱟᱛᱮᱧ ᱫᱤᱥᱟᱠᱮᱫᱟ ᱡᱮ ᱟᱞᱮ ᱥᱮᱪ ᱦᱚ ᱚᱱᱠᱟ ᱩᱫ ᱢᱮᱱᱟᱜ ᱟᱠᱟᱫᱟ ᱟᱹᱰᱤ ᱡᱟᱹᱥᱛᱤ ᱠᱚ ᱟᱠᱷᱟᱨᱤᱧ ᱵᱟᱲᱟᱭ ᱜᱮᱭᱟ ᱰᱟᱹᱞᱤᱡ ᱛᱮ ᱢᱚᱡᱽ ᱜᱮᱠᱚ ᱟᱹᱜᱩ ᱠᱟᱜᱼᱟ ᱟᱨ ᱞᱟᱛᱟᱨ ᱨᱮ ᱥᱟᱹᱨᱩ ᱥᱟᱠᱟᱢ ᱠᱚ ᱫᱚᱦᱚ ᱠᱟᱜᱼᱟ ᱟᱨ ᱠᱚ ᱩᱫ ᱠᱚ ᱟᱹᱠᱷᱨᱤᱧᱟ, ᱟᱫᱚ ᱢᱤᱫ ᱫᱷᱚᱢ ᱟᱜᱩ ᱞᱮ ᱪᱟᱞᱟᱣ ᱞᱮᱱᱟ ᱟᱫᱚ ᱢᱚᱡᱽ ᱫᱚ ᱵᱟᱹᱧ ᱧᱮᱞ ᱫᱟ ᱚᱠᱟ ᱞᱮᱠᱟ ᱪᱚᱧ ᱦᱮᱸᱫᱮ ᱦᱮᱸᱫᱮ ᱟᱫᱚ ᱠᱚ ᱞᱟᱹᱭᱮᱫᱟ ᱟᱹᱰᱤ ᱥᱤᱵᱤᱞᱟ ᱱᱚᱣᱟ ᱦᱮᱸᱫᱮᱸᱭᱟᱜ ᱚᱠᱟᱴᱟᱜ ᱢᱚᱸᱡᱽ ᱵᱟᱝ ᱧᱮᱞᱚᱜᱼᱟ ᱚᱱᱟᱜᱮ ᱥᱤᱵᱤᱞᱟ ᱵᱚᱞᱮ ᱟᱫᱚ ᱥᱟᱹᱨᱤ ᱠᱟᱱᱟ ᱥᱮ ᱱᱟᱥᱮ ᱠᱟᱱᱟ ᱦᱟᱸᱜ ᱩᱱᱟᱹᱜ ᱫᱷᱟᱹᱨᱤᱡ ᱫᱚ ᱵᱟᱧ ᱵᱟᱲᱟᱭᱟ ᱡᱚᱢ ᱦᱚᱸ ᱡᱚᱢ ᱞᱟᱜᱟᱣ ᱟᱠᱟᱜᱼᱟ ᱦᱮᱸ ᱢᱤᱫ ᱫᱷᱚᱢᱤᱧ ᱫᱤᱥᱟ ᱫᱚᱧ ᱡᱚᱢ ᱞᱟᱜᱟ ᱞᱮᱫ ᱜᱮᱭᱟ, ᱟᱫᱚ ᱪᱮᱫ ᱞᱮᱠᱟ ᱪᱚ ᱚᱱᱟ ᱫᱚᱠᱚ ᱟᱹᱨᱩᱵ ᱞᱮᱫᱟ ᱥᱮ ᱪᱮᱫ ᱞᱮᱠᱟ ᱪᱚ ᱮᱱᱛᱮ ᱟᱫᱚ ᱵᱟᱝ ᱥᱤᱵᱤᱞ ᱞᱮᱫᱤᱧᱟ ᱤᱧᱫᱚ ᱦᱟᱥᱟ ᱦᱟᱥᱟ ᱚᱠᱟ ᱞᱮᱠᱟ ᱪᱚᱧᱤᱧ ᱟᱹᱭᱠᱟᱹᱣ ᱞᱮᱫᱼᱟ, ᱛ ᱪᱮᱫ ᱞᱮᱠᱟ ᱟᱯᱮᱥᱮᱫ ᱚᱱᱛᱮ ᱩᱱᱠᱩ ᱠᱚ ᱟᱹᱠᱷᱨᱤᱧ ᱵᱟᱲᱟᱭ ᱜᱮᱭᱟ ᱥᱮ ᱪᱮᱫ ᱞᱮᱠᱟ ᱟᱨᱮᱢ ᱡᱚᱢ ᱵᱟᱲᱟᱣ ᱟᱠᱟᱜᱼᱟ ᱥᱮ ᱵᱟᱝ ᱚᱱᱟ ᱠᱚ ᱞᱟᱹᱭ ᱛ ᱢᱮ ᱥᱮ?
ᱟᱹᱠᱷᱨᱤᱧ ᱜᱮᱭᱟ ᱠᱚ ᱟᱞᱮ ᱥᱮᱫ ᱦᱚᱸ ᱮᱱᱛᱮᱫ ᱵᱩᱨᱩ ᱦᱮᱱᱟᱜ ᱛᱮᱫᱚ ᱢᱟᱱᱮ ᱠᱚ ᱟᱹᱠᱷᱨᱤᱧ ᱜᱮᱭᱟ, ᱟ ᱡᱚᱢ ᱞᱟᱜᱟᱣ ᱟᱠᱟᱫ ᱜᱮᱤᱭᱟᱹᱧ ᱟᱫᱚ ᱟᱹᱰᱤ ᱥᱤᱵᱤᱞ ᱜᱮᱭᱟ ᱚᱱᱟ ᱦᱚᱸ ᱟᱫᱚᱢ ᱡᱚᱢ ᱞᱮᱠᱷᱟᱮᱢ ᱥᱤᱢ ᱡᱤᱞ ᱞᱮᱠᱟᱢ ᱵᱩᱡᱷᱟᱹᱣᱟ ᱪᱮᱫ ᱞᱮᱠᱟ ᱥᱤᱢ ᱡᱤᱞ ᱮᱠᱫᱚᱢ ᱠᱮᱴᱮᱡ ᱛᱩᱵᱮᱢ ᱡᱚᱢᱟ ᱢᱚᱡᱽ ᱜᱮ,
ᱦᱮᱸ ᱾
ᱟᱫᱚ ᱚᱱᱟ ᱫᱚ ᱞᱟᱴᱯᱟᱴ ᱜᱮ ᱩᱛᱩ ᱦᱩᱭᱩᱜᱼᱟ ᱾ ᱚᱱᱟ ᱨᱟᱥᱮ ᱫᱚ, ᱨᱟᱥᱮ ᱠᱟᱛᱮ ᱫᱚ ᱵᱟᱝ ᱥᱤᱵᱤᱞᱚᱜᱼᱟ ᱚᱱᱟ ᱫᱚ ᱾
ᱦᱮᱸ ᱾
ᱞᱟᱴᱯᱟᱴ ᱜᱮ ᱩᱛᱩ ᱠᱟᱛᱮᱫ ᱥᱤᱵᱤᱞᱟ ᱟᱫᱚ ᱚᱱᱮᱢ ᱞᱟᱹᱭ ᱠᱮᱫ ᱦᱮᱸᱫᱮ ᱧᱚᱜᱼᱟ ᱧᱮᱞ ᱨᱮᱫᱚ ᱚᱱᱠᱟᱜᱮ ᱢᱚᱡᱽ ᱫᱚ ᱵᱟᱢ ᱧᱮᱞᱟ,
ᱦᱮᱸ ᱾
ᱧᱮᱞ ᱨᱮᱦᱚᱸ ᱢᱚᱡᱽ ᱫᱚ ᱵᱟᱝ ᱧᱮᱞᱚᱜᱼᱟ ᱠᱟᱰᱨᱟ ᱢᱟᱰᱨᱟ ᱦᱟᱱᱛᱮ ᱨᱟᱹᱯᱩᱫ ᱱᱟᱛᱮ ᱨᱟᱹᱯᱩᱫ, ᱤᱭᱟᱹ ᱞᱮᱡᱮᱨ ᱫᱚ ᱵᱟᱝ ᱧᱮᱞᱚᱜᱼᱟ ᱞᱮᱠᱤᱱ ᱡᱚᱢ ᱞᱮᱠᱷᱟᱡ ᱫᱚᱢ ᱟᱹᱰᱤ ᱥᱤᱵᱤᱞᱟ ᱟᱨ ᱠᱚ ᱡᱚᱢᱟ ᱮᱛᱮᱫ ᱾ ᱡᱚᱛᱚ ᱦᱚᱲ ᱜᱮ ᱦᱟᱹᱴᱭᱟᱹ ᱨᱮᱦᱚᱸ ᱠᱚ ᱦᱟᱹᱴᱤᱭᱟᱹᱮᱫ ᱠᱟᱱᱟ ᱟᱹᱠᱷᱨᱤᱧᱮᱫ ᱠᱟᱱᱟ ᱾
ᱦᱮᱸ᱾
ᱟᱫᱚ ᱚᱱᱟ ᱦᱚᱸ ᱡᱩᱲᱩ ᱛᱮᱜᱮ ᱠᱚ ᱮᱢᱚᱜᱼᱟ᱾ ᱠᱤᱞᱳ ᱛᱮᱦᱚᱸ ᱵᱟᱹᱧ ᱧᱮᱞ ᱵᱟᱲᱟ ᱟᱠᱟᱫ ᱠᱚᱣᱟ ᱡᱩᱲᱩ ᱠᱟᱜᱼᱟ ᱠᱚ᱾ ᱟᱫᱚ ᱚᱱᱛᱮᱱᱟᱜ
ᱦᱮᱸ᱾
ᱡᱩᱲᱩ ᱨᱮᱜᱮ ᱠᱚ ᱟᱹᱠᱷᱨᱤᱧᱟ ᱚᱱᱟ ᱦᱚᱸ ᱵᱤᱥ ᱴᱟᱠᱟ ᱛᱤᱨᱤᱥ ᱴᱟᱠᱟ ᱡᱮ ᱞᱮᱠᱟ ᱠᱚ ᱨᱮᱴ ᱠᱟᱜ ᱠᱟᱱᱟ, ᱢᱟᱱᱮ ᱰᱷᱮᱨ ᱧᱚᱜ ᱥᱮᱞᱚᱜ ᱛᱟᱠᱚ ᱠᱷᱟᱱ ᱫᱚ ᱨᱮᱴ ᱠᱚ ᱨᱟᱠᱟᱵᱟ᱾ ᱠᱚᱢ ᱢᱥᱚᱞ ᱞᱮ ᱠᱷᱟᱱ ᱫᱚᱠᱚ ᱜᱟᱴᱟᱣᱟ᱾ ᱦᱮᱸ᱾
ᱦᱮᱸ᱾
ᱟᱯᱮ ᱥᱮᱫ ᱫᱚ ᱥᱮ ᱡᱟᱹᱥᱛᱤ ᱧᱚᱜ ᱜᱮ ᱦᱮᱱᱟᱜᱼᱟ ᱵᱟᱝ?
ᱠᱟᱱ ᱜᱮᱭᱟ ᱟᱞᱮ ᱟ ᱟᱹᱛᱩ ᱨᱮᱫᱚ ᱵᱟᱹᱱᱩᱜ ᱠᱟᱜᱼᱟ᱾ ᱛᱚ ᱚᱱᱟ ᱟᱞᱮ ᱟᱰᱮᱯᱟᱥᱮ ᱡᱚᱠᱷᱚᱱᱮᱢ ᱪᱟᱞᱟᱜᱼᱟ ᱱᱚᱣᱟ ᱟ ᱛᱷᱚᱲᱟ ᱡᱮᱞᱮᱧ ᱧᱚᱜ ᱟ ᱨᱮ ᱢᱤᱫᱴᱮᱡ ᱦᱟᱹᱴᱤᱭᱟᱹ ᱢᱮᱱᱟᱜᱼᱟ ᱚᱸᱰᱮ ᱫᱚᱠᱚ ᱟᱹᱜᱩᱭ ᱜᱮᱭᱟ᱾ ᱟᱫᱚ ᱚᱸᱰᱮ ᱦᱚᱸ ᱚᱱᱟ ᱩᱫ ᱡᱚᱠᱷᱚᱱᱮᱢ ᱠᱷᱚᱡᱚᱜᱼᱟ ᱛᱚ ᱚᱱᱟ ᱞᱟᱦᱟ ᱨᱮ ᱪᱟᱞᱟᱜ ᱢᱮ᱾ ᱪᱮᱫᱟᱜ ᱪᱮ ᱡᱚᱠᱷᱚᱱᱮᱢ ᱞᱮᱴᱟᱣ ᱚᱱᱟ ᱫᱚ ᱦᱟᱛᱟᱣ ᱪᱟᱵᱟᱭᱟ ᱛᱩᱨ ᱫᱚ ᱪᱟᱣ ᱫᱚ ᱱᱚᱝᱠᱟᱱᱟᱜ ᱡᱤᱱᱤᱥ ᱢᱮᱱᱟᱜᱼᱟᱨᱮ ᱯᱟᱲᱟᱣ ᱜᱮ ᱞᱟᱦᱟᱨ ᱨᱮ ᱪᱟᱞᱟᱜ ᱢᱮ ᱛᱚᱵᱮᱢ ᱵᱟᱝ ᱟᱨ ᱵᱟᱠᱟᱱᱡ ᱫᱚ ᱚᱱᱟ ᱠᱷᱚᱡ ᱦᱟᱛᱟᱣ ᱪᱟᱵᱟ ᱠᱮᱫᱟ᱾ ᱛᱮ ᱢᱚᱡᱽ ᱢᱚᱡᱽ ᱡᱤᱱᱤᱥ ᱫᱚ᱾ ᱟᱫᱚ ᱚᱱᱮ ᱚᱱᱠᱟᱱᱟᱜ ᱦᱤᱭᱩᱜ ᱠᱟᱱᱟ ᱟᱨ ᱟᱱᱛᱮᱧ ᱪᱟᱞᱟᱣ ᱞᱮᱱᱟ᱾ ᱚᱱᱟ ᱤᱭᱟᱹ ᱠᱚ ᱤᱭᱟᱹ ᱞᱮᱜᱼᱟ ᱢᱮᱱ ᱠᱟᱛᱮᱫ ᱫᱚ ᱚᱱᱟ ᱰᱟᱹᱞᱤᱜ ᱨᱮ ᱢᱚᱸᱡᱽ ᱜᱮᱠᱚ ᱫᱚᱦᱚ ᱟᱠᱟᱫ ᱛᱟᱦᱮᱸᱱᱟ᱾ ᱟᱫᱚ ᱚᱱᱟ ᱢᱮᱱᱠᱮᱭᱟᱢ ᱚᱱᱟ ᱨᱳᱰ ᱟᱲᱮ ᱨᱮ
ᱦᱮᱸᱛᱚ ᱥᱤᱡᱚᱱ ᱨᱮᱭᱟᱜ ᱡᱤᱱᱤᱥ ᱠᱟᱱᱟ ᱛᱷᱚ ᱱᱚᱜᱚ ᱱᱚᱣᱟ ᱢᱟᱱᱮ ᱥᱤᱨᱡᱚᱱ ᱨᱮᱭᱟᱜ
ᱦᱮᱸ᱾ ᱚᱱᱮ ᱚᱱᱠᱟ ᱟᱫᱚ᱾ ᱟᱨᱻ ᱪᱮᱫ ᱠᱩ ᱚᱱᱠᱟ ᱡᱤ ᱠᱚ ᱢᱮᱱᱟᱜ ᱟ ᱵᱚᱞᱮ ᱟᱯᱮ ᱥᱮᱱ ᱱᱚᱣᱟ ᱫᱷᱟᱨᱮ ᱨᱮ ᱟᱨ ᱥᱟᱵᱽᱡᱤ ᱠᱚ ᱢᱮᱱᱟᱜᱼᱟ, ᱟᱹᱰᱤ ᱞᱟᱹᱜᱽ ᱡᱟᱜᱟ ᱨᱮ ᱟᱞᱟᱹᱜᱽ ᱟᱞᱟᱹᱜᱽ ᱠᱚ ᱦᱚᱦᱚᱭᱟ᱾ ᱢᱮᱱ ᱠᱟᱛᱮ ᱫᱚ ᱚᱱᱟ ᱤᱭᱟᱹ ᱦᱟᱹᱴᱤᱭᱟᱹ ᱟᱞᱟᱜᱽ ᱨᱮ, ᱡᱤᱞ ᱦᱟᱹᱴᱤᱭᱟᱹ ᱟᱞᱟᱜᱽ ᱨᱮ, ᱵᱮᱸᱜᱟᱲ ᱦᱟᱹᱴᱤᱭᱟᱹ ᱟᱞᱟᱜᱽ ᱨᱮ ᱥᱚᱵᱡᱤ ᱦᱟᱹᱴᱤᱭᱟᱹ ᱟᱞᱟᱜᱽ ᱨᱮ ᱟᱨ ᱚᱱᱟ ᱪᱩᱲᱤ ᱥᱟᱠᱚᱢ ᱦᱟᱹᱴᱤᱭᱟᱹ ᱟᱞᱟᱜᱽ-ᱟᱞᱟᱜᱽ ᱟᱞᱟᱨᱜᱽ ᱨᱮ ᱛᱟᱦᱮᱱᱟ᱾ ᱛᱚ ᱟᱯᱮ ᱥᱮᱫ ᱪᱮᱫ ᱞᱮᱠᱟ ᱚᱱᱠᱟ ᱜᱮ ᱠᱚ ᱦᱟᱴᱤᱭᱟᱹ ᱭᱟ ᱥᱮ ᱡᱟᱦᱟᱸ ᱴᱷᱮᱡ ᱜᱮ ᱟᱹᱣᱲᱤ ᱜᱮ ᱵᱟᱸᱝ ᱟᱸᱡᱚᱢᱚᱜ ᱠᱟᱱ ᱟᱲᱟᱝ ᱠᱚ ᱥᱮ ᱵᱟᱢ ᱨᱚᱲ ᱮᱫᱟ? ᱴᱟᱣᱟᱨ ᱯᱟᱥᱮᱡ ᱵᱟᱭ ᱧᱟᱢᱮᱫ ᱠᱟᱱ ᱛᱟᱢᱟ ᱟᱢᱟᱜ? ᱚᱱᱠᱟᱧ ᱵᱩᱡᱷᱟᱹᱣ ᱮᱫᱟ᱾ ᱴᱟᱣᱟᱨ ᱜᱮ ᱵᱟᱭ ᱧᱟᱢᱮᱫ ᱠᱟᱱ ᱛᱟᱢᱟ ᱥᱮᱫ ᱤᱧᱟᱜ ᱫᱚ ᱢᱚᱡᱽ ᱜᱮ ᱢᱮᱱᱟᱜ ᱟᱠᱟᱫᱟ ᱱᱤᱛ ᱫᱷᱟᱵᱤᱡᱽ ᱢᱟ᱾ ᱴᱟᱣᱟᱨ ᱜᱮ ᱵᱟᱭ ᱧᱟᱢᱮᱫ ᱠᱟᱱ ᱛᱟᱢᱟ? ᱤᱧᱟᱜ ᱫᱚ ᱱᱚᱜᱼᱚᱭ ᱱᱟᱯᱟᱭ ᱜᱮ ᱢᱮᱱᱟᱜ ᱟᱠᱟᱫᱟ ᱟᱨ ᱥᱚᱢᱚᱭ ᱢᱟᱦᱟᱸᱜ ᱵᱟᱹᱭ ᱵᱟᱹᱭ ᱛᱮ ᱦᱩᱭ ᱪᱟᱞᱟᱜ ᱠᱟᱱᱟ᱾ ᱟᱫᱚ ᱴᱟᱣᱟᱨ ᱥᱮᱫ ᱛᱷᱚᱲᱟ ᱜᱟᱱᱻᱮᱢ ᱛᱤᱸᱜᱩ ᱧᱚᱜ ᱞᱮᱱᱠᱷᱟᱱ ᱥᱮᱫ ᱴᱷᱤᱠ ᱦᱩᱭᱩᱜᱼᱟ᱾ ᱤᱧᱟᱜ ᱫᱚ ᱱᱚᱜᱼᱚᱭ ᱯᱷᱟᱭᱤᱯ ᱡᱤ ᱯᱞᱟᱥ ᱯᱞᱟᱥ ᱥᱟᱵ ᱠᱟᱫᱟ ᱵᱚᱞᱮ ᱪᱮᱫ ᱦᱚᱸ ᱚᱱᱠᱟ ᱫᱚ ᱵᱟᱭ ᱰᱤᱥᱴᱟᱵᱟ ᱱᱚᱣᱟ ᱨᱮᱫᱚ᱾ ᱦᱮᱸ ᱢᱟ ᱴᱷᱤᱠ ᱜᱮᱭᱟ ᱥᱚᱢᱚᱭ ᱠᱚᱦᱚᱸ ᱦᱤᱭᱩᱜ ᱠᱟᱱᱟ᱾
ᱟᱫᱚ ᱨᱚᱲ ᱦᱚᱸ ᱵᱟᱝ ᱟᱸᱡᱚᱢᱚᱜ ᱠᱟᱱ ᱛᱟᱢ ᱪᱮᱫ ᱦᱚᱸ ᱥᱮ ᱤᱧᱟᱜ ᱫᱚᱢ ᱟᱸᱡᱚᱢᱮᱫ ᱠᱟᱱ ᱜᱮᱭᱟ? ᱡᱩᱫᱤ ᱤᱧᱟᱜ ᱨᱚᱲᱮᱢ ᱟᱸᱡᱚᱢ ᱮᱫᱟ ᱛᱚ ᱤᱧᱟᱜ ᱴᱟᱣᱟᱨ ᱫᱚ ᱴᱷᱤᱠ ᱜᱮᱭᱟ, ᱡᱩᱫᱤ ᱟᱢᱟᱜ ᱨᱚᱲ ᱢᱚᱡᱽ ᱢᱮᱱᱟᱜ ᱛᱟᱵᱤᱱ ᱢᱟ ᱮᱴᱟᱜ ᱴᱟᱣᱟᱨ ᱮ ᱰᱤᱥᱴᱟᱵᱚᱜᱼᱟ ᱩᱱᱤᱭᱟᱜ ᱨᱚᱲ ᱫᱚ ᱵᱟᱝ ᱟᱸᱡᱚᱢᱚᱜᱼᱟ, ᱚᱠᱚᱭᱟᱜ ᱵᱟᱭ ᱰᱤᱥᱴᱟᱵᱟ ᱩᱱᱤᱭᱟᱜ ᱫᱚ ᱟᱸᱡᱚᱢᱚᱜ ᱜᱮᱭᱟ ᱮᱛᱮ᱾
ᱟᱨ
ᱟᱫᱚ ᱪᱚᱞᱳ ᱱᱚᱜᱼᱚᱭ ᱢᱟ ᱪᱟᱵᱟᱜ ᱠᱟᱱᱟ ᱦᱟᱸᱜ ᱱᱚᱣᱟ ᱤᱭᱟᱹ ᱦᱚᱸ ᱥᱚᱢᱚᱭ ᱦᱚᱸ᱾